ᱦᱮᱸ ᱜᱚᱝᱠᱮ ᱡᱚᱦᱟᱨ ᱜᱮ ᱾
ᱡᱚᱦᱟᱨ ᱜᱮ ᱾ ᱪᱮᱫ ᱞᱮᱠᱟ ᱢᱮᱱᱟᱜ ᱢᱮᱭᱟ᱾
ᱜᱚᱝᱠᱮ ᱛᱟᱦᱚᱞᱮ ᱚᱠᱟ ᱞᱮᱠᱟ ᱢᱮᱱᱟᱜ ᱢᱮᱭᱟ?
ᱦᱮᱸ ᱤᱧ ᱫᱚ ᱱᱟᱯᱟᱭ ᱜᱮ ᱢᱤᱱᱟᱹᱧᱟ, ᱟᱢ ᱚᱠᱟ ᱞᱮᱠᱟ ᱢᱮᱱᱟᱜ ᱢᱮᱭᱟ?
ᱤᱧ ᱦᱚᱸ ᱱᱟᱯᱟᱭ ᱜᱮ ᱢᱤᱱᱟᱹᱧᱟ ᱾
ᱦᱮᱸ
ᱦᱩᱸ ᱟᱯᱮ ᱥᱮᱫ ᱫᱚ ᱛᱟᱦᱚᱞᱮ ᱪᱟᱥ ᱵᱟᱥ ᱠᱚᱫᱚ ᱪᱮᱫ ᱠᱚ ᱦᱳᱭᱳᱜ ᱜᱮᱭᱟ?
ᱦ ᱪᱟᱥᱵᱟᱥ ᱠᱚᱫᱚ ᱱᱤᱛ ᱢᱟ ᱱᱚᱜᱼᱚᱭ ᱛᱚ ᱦᱳᱲᱳ ᱨᱮᱱᱟᱜ ᱦᱳᱲᱳ ᱪᱟᱥ ᱨᱮᱱᱟᱜ ᱥᱤᱡᱤᱱ ᱠᱟᱱᱟ ᱥᱮ
ᱱᱤᱛ ᱫᱚ ᱦᱩᱲᱩ ᱠᱚᱜᱮ ᱟᱨ ᱱᱚᱝᱠᱟ ᱦᱟᱜ ᱥᱚᱵᱡᱤ ᱠᱚᱦᱚᱸ ᱪᱟᱥ ᱵᱟᱲᱟ ᱦᱩᱭᱩᱜ ᱜᱮᱭᱟ ᱦᱟᱱᱟ ᱟᱸᱡᱚᱢᱚᱜ ᱠᱟᱱᱟ ᱛᱚ? ᱦᱮᱞᱳ ᱦᱮᱞᱳ